ᱳᱝ ᱴᱮᱸ
ᱦᱚᱲ ᱠᱚ ᱴᱷᱤᱠ ᱴᱷᱟᱠ ᱟᱡᱚᱢᱚᱜ ᱠᱟᱱᱟ
ᱦᱳᱭ ᱜᱚᱝᱠᱮ ᱦᱟᱜ ᱟᱹᱰᱤ ᱱᱟᱯᱟᱭ ᱫᱷᱟᱨᱟ ᱜᱮ ᱟᱡᱚᱢᱚᱜ ᱠᱟᱱᱟ ᱟᱹᱞᱤᱧᱟᱜ ᱜᱮ ᱦᱟᱜ ᱪᱮᱫ ᱞᱮᱠᱟ ᱵᱟᱝ ᱟᱡᱚᱢᱮᱫᱟ ᱠᱟᱹᱴᱤᱡ ᱞᱟᱹᱭ ᱥᱟᱰᱮ ᱞᱮᱠᱷᱟᱱ ᱟᱹᱰᱤ ᱱᱟᱯᱟᱭ ᱠᱚᱜ-ᱟ᱾
ᱦᱮᱸ ᱜᱚᱝᱠᱮ ᱟᱵᱤᱱᱟᱜ ᱠᱚᱦᱚ ᱨᱚᱲ ᱠᱚᱦᱚ ᱟᱹᱰᱤ ᱱᱟᱯᱟᱭ ᱜᱮ ᱧᱟᱢᱚᱜ ᱠᱟᱱᱟ ᱴᱷᱤᱠ ᱴᱷᱟᱠ ᱮᱠᱫᱚᱢ ᱪᱚᱨᱟᱜ ᱜᱮ ᱮᱠᱫᱚᱢ ᱠᱚᱱᱚ ᱮᱴ᱾ ᱮᱴᱠᱮᱴᱚᱬᱮᱸ ᱦᱚ ᱦᱚᱭᱳᱜ ᱠᱟᱱᱟ᱾
ᱦᱳᱭᱛᱚ ᱛᱚ ᱡᱚᱢ ᱵᱟᱲᱟ ᱦᱩᱭᱱᱟ ᱥᱮ ᱟᱹᱣᱨᱤ᱾
ᱦᱮᱸ ᱜᱚᱝ ᱡᱚᱢ ᱵᱟᱲᱟ ᱫᱚ ᱦᱩᱭ ᱫᱟ ᱦᱩᱭ ᱱᱟ ᱟᱹᱰᱤ ᱟᱭᱢᱟ ᱜᱮ ᱵᱟᱡᱟᱣ ᱦᱚᱸᱛᱚ ᱵᱟᱡᱟᱶ ᱱᱟ ᱟᱫᱚ ᱡᱚᱢ ᱵᱟᱲᱟ ᱠᱟᱛᱮᱜ ᱠᱟᱹᱴᱤᱡ ᱜᱤᱛᱤᱡ ᱵᱟᱲᱟ ᱦᱩᱭ ᱟᱠᱟᱱᱟ᱾ ᱛᱟᱦᱚᱞᱮ ᱜᱚᱝᱠᱮ ᱟᱵᱤᱱᱟᱜ ᱫᱚ ᱡᱚᱢ ᱠᱚᱫᱚ ᱦᱩᱭᱱᱟ ᱱᱟᱥᱮ ᱵᱟᱝ᱾
ᱦᱳᱭ ᱦᱟᱜ ᱟᱹᱞᱤᱧ ᱦᱚᱸ ᱮᱠᱴᱩ ᱢᱟᱲᱟᱝ ᱜᱮᱞᱤᱧ ᱡᱚᱢ ᱵᱟᱲᱟ ᱠᱟᱫᱟ ᱟᱫᱚ ᱡᱚᱢ ᱵᱟᱲᱟ ᱠᱟᱛᱮᱫ ᱟᱹᱞᱤᱧ ᱦᱚ ᱟᱵᱮᱱ ᱞᱮᱠᱟᱞᱤᱧ ᱜᱤᱛᱤᱡ ᱵᱟᱲᱟ ᱟᱠᱟᱱᱟ ᱦᱟᱜ ᱠᱟᱹᱴᱤᱡ ᱡᱷᱤᱯ᱾ ᱡᱷᱤᱯᱤᱨ ᱡᱷᱤᱯᱤᱨ ᱫᱟᱜ ᱮ ᱡᱚᱨᱚᱭ ᱫᱟᱭ ᱛᱚ᱾ ᱟᱫᱚ ᱚᱱᱟᱜᱮ ᱦᱟᱜ ᱪᱤᱱᱛᱟᱹ ᱦᱩᱭᱩᱜ ᱠᱟᱱᱟ ᱜᱟᱯᱟ ᱦᱟᱜ ᱢᱤᱫᱴᱮᱱ ᱠᱷᱮᱛ ᱦᱟᱜ ᱵᱟᱹᱞᱤᱧ ᱛᱚᱞ ᱦᱚᱴᱚ ᱠᱟᱫᱟ ᱚᱱᱟᱜ ᱜᱮ ᱦᱟᱜ᱾ ᱫᱟᱜ ᱵᱟᱲᱟ ᱞᱮᱠᱟᱡ ᱦᱟᱜ ᱟᱨ ᱡᱚᱛᱚ ᱫᱟᱜ ᱮ ᱫᱟᱹᱲ ᱪᱟᱵᱟᱭ ᱛᱟᱞᱤᱧᱟ ᱦᱟᱜ᱾
ᱵᱟᱝ ᱢᱟᱱᱮ ᱜᱚᱝᱠᱮ ᱟᱫᱚ ᱟᱵᱚᱣᱟᱜ ᱪᱟᱥᱤ ᱦᱚᱲᱟᱜ ᱦᱚᱲᱢᱚ ᱢᱮᱫ ᱫᱚ ᱚᱱᱠᱟᱱ ᱢᱮᱫ ᱠᱟᱱ ᱛᱟᱵᱚᱱᱟ ᱦᱚᱭ ᱥᱮ
ᱡᱟᱦᱟ ᱱᱟᱜ ᱠᱟᱹᱢᱤ ᱡᱩᱫᱤ ᱵᱚᱱ ᱩᱭᱦᱟᱹᱨ ᱠᱟᱜᱼᱟ ᱥᱮ ᱵᱟᱝ ᱡᱩᱫᱤ ᱵᱟᱵᱚᱱ ᱠᱟᱹᱢᱤ ᱦᱚᱴᱚ ᱠᱟᱜᱼᱟ ᱥᱮ ᱜᱚᱝᱠᱮ ᱟᱫᱚ ᱢᱤᱫ ᱧᱤᱫᱟᱹ ᱨᱮᱦᱚᱸ ᱟᱫᱚ ᱵᱟᱝ ᱡᱟᱹᱯᱤᱫ ᱚᱜᱼᱟ ᱢᱮᱫ᱾
ᱦᱳᱭ ᱦᱳᱭ ᱵᱟᱠᱷᱟᱱ ᱦᱳᱭ ᱛᱳ ᱡᱩᱫᱤ ᱛᱚᱞᱚ ᱦᱚᱴᱚ ᱥᱮ ᱟᱲᱮ ᱠᱚ ᱵᱟᱲᱟ ᱠᱷᱟᱡ ᱛᱚ ᱜᱟᱯᱟ ᱦᱟᱸᱜ ᱥᱤ ᱜᱟᱱ ᱠᱚᱜᱼᱟ ᱡᱩᱫᱤ ᱧᱮᱞᱮ ᱵᱟᱹᱲᱛᱤᱜ ᱠᱟᱱᱟ ᱛᱟᱦᱞᱮ ᱱᱟᱥᱮ ᱱᱟᱜ ᱵᱷᱟᱸᱜᱟᱴ ᱵᱟᱲᱟ ᱠᱟᱛᱮᱫ ᱱᱟᱜ ᱥᱤ ᱫᱚ ᱜᱟᱱ ᱠᱚᱜ ᱜᱮᱭᱟ᱾ ᱛᱚ ᱦᱳᱭ ᱛᱚ ᱛᱮᱦᱮᱧ ᱦᱟᱸᱜ ᱵᱟᱝ ᱛᱚᱞ ᱦᱚᱴᱚ ᱦᱳᱭ ᱟᱠᱟᱱᱟ ᱟᱫᱚ ᱦᱟᱸᱜ ᱡᱟᱦᱟ ᱛᱤᱱᱟᱹᱜ ᱫᱟᱜᱼᱟ ᱡᱩᱫᱤ ᱧᱤᱫᱟᱹ ᱵᱮᱲᱟ ᱦᱟᱸᱜ ᱟᱫᱚ ᱡᱚᱛᱚ ᱦᱟᱸᱜ ᱪᱟᱞᱟ ᱪᱟᱵᱟ ᱭᱮᱱ ᱜᱮ
ᱮᱠᱫᱚᱢ ᱮᱠᱫᱚᱢ ᱠᱟᱹᱢᱤ ᱥᱮ ᱛᱟᱦᱞᱮ ᱜᱚᱝᱠᱮ ᱤᱭᱟᱹ ᱟᱵᱤᱱ‌ ᱟᱜ ᱠᱷᱮᱛ ᱠᱚᱨᱮ ᱫᱚ ᱡᱟᱦᱟᱸ ᱛᱤᱱᱟᱹᱜ ᱤᱭᱟᱹ ᱱᱚᱣᱟ ᱠᱟᱴᱠᱚᱢ ᱵᱷᱩᱜᱟᱹᱜ ᱠᱚ ᱛᱟᱦᱮᱸ ᱠᱟᱱᱟ ᱜᱚᱝᱠᱮ ᱵᱤᱱ ᱤᱭᱟᱹ ᱛᱚᱞ ᱮᱥᱮᱫ ᱪᱟᱵᱟ ᱠᱟᱣᱟ ᱥᱮ ᱵᱟᱝ?
ᱦᱳᱭ ᱜᱚᱝᱠᱮ ᱚᱱᱟ ᱠᱚᱫᱚ ᱦᱟᱜ ᱢᱟᱲᱟᱝ ᱛᱮᱜᱮ ᱦᱟᱜ᱾ ᱚᱱᱟ ᱠᱚᱫᱚ ᱠᱚᱨᱟᱣ ᱵᱟᱲᱟ ᱦᱩᱭ ᱱᱚᱜ-ᱚᱭ ᱥᱤᱛᱩᱝ ᱫᱤᱱ ᱫᱷᱟᱶ ᱩᱱ ᱚᱠᱛᱚ ᱦᱟᱜ ᱧᱮᱞ ᱧᱚᱜ᱾ ᱠᱟᱱᱟ ᱵᱟᱝ ᱢᱟ ᱵᱟᱹᱵᱩ ᱛᱟᱠᱚ ᱦᱟᱸᱜ ᱫᱚᱢᱮ ᱦᱟᱸᱜ ᱜᱩᱰᱩ ᱠᱚ ᱞᱟ ᱵᱟᱲᱟ ᱞᱮᱫ ᱠᱚᱣᱟ ᱟᱫᱚ ᱮᱢᱚᱱ ᱜᱩᱰᱩ ᱠᱚᱦᱚᱸ ᱟᱞᱮᱭᱟᱜ ᱟᱲᱮ ᱠᱚᱨᱮ ᱜᱮ ᱱᱟᱜ ᱫᱚᱢᱮ᱾ ᱛᱟᱦᱮᱸ ᱜᱚᱫ ᱞᱮᱱᱟ ᱫᱚᱢᱮ ᱫᱚ ᱟᱫᱚ ᱞᱟ ᱵᱚᱸᱜᱟ ᱠᱟᱛᱮᱜ ᱜᱮ ᱩᱱᱠᱩ ᱦᱚᱸ ᱦᱟᱸᱜ ᱵᱟᱜ ᱛᱚᱞ ᱵᱟᱲᱟ ᱦᱚᱴᱚ ᱠᱟᱫᱟ ᱚᱱᱠᱟ ᱜᱮᱠᱚ ᱵᱟᱹᱜᱤ ᱦᱚᱴᱚ ᱠᱟᱫᱟ ᱚᱱᱟ ᱠᱚᱫᱚ ᱦᱟᱸᱜ ᱮᱠ ᱴᱩ ᱠᱤᱪᱷᱩ ᱫᱤᱱ ᱢᱟᱲᱟᱝ ᱨᱮ ᱜᱮ ᱦᱟᱸᱜ ᱚᱱᱟ ᱠᱚᱫᱚ ᱦᱟᱸᱜ ᱢᱟᱱᱮ ᱵᱟᱹᱭᱜᱟ ᱵᱟᱹᱭᱜᱤ ᱫᱚ ᱦᱩᱭ ᱠᱟᱱᱟ ᱦᱟᱸᱜ ᱟᱨ ᱥᱮ ᱠᱟᱴᱚᱢ ᱵᱷᱩᱜᱟᱹᱜ ᱠᱚ ᱦᱚᱸ ᱡᱚᱛᱚ ᱴᱷᱩᱱᱤ ᱵᱟᱲᱟ ᱦᱩᱭ ᱠᱟᱱᱟ ᱦᱟᱸᱜ ᱦᱳᱭ ᱛᱳ ᱛᱟᱣ ᱠᱟᱴᱚᱢ ᱦᱳᱭ ᱛᱳ ᱠᱳᱱ ᱨᱚᱠᱚᱢ ᱡᱩᱫᱤ ᱚᱰᱚᱠ ᱵᱟᱲᱟᱜ ᱠᱷᱟᱡ ᱫᱚ ᱦᱟᱸᱜ ᱚᱱᱟ ᱦᱟᱸᱜ ᱠᱷᱮᱛ ᱥᱤ ᱥᱤ ᱪᱚᱞᱟ ᱠᱟᱞᱤᱱ ᱜᱮ ᱦᱟᱸᱜ ᱵᱚᱱᱫᱚ ᱵᱟᱲᱟᱭ ᱦᱩᱭᱩᱜᱼᱟ ᱵᱟᱝ ᱠᱷᱟᱱ ᱫᱚ ᱚᱱᱠᱟ ᱡᱮ ᱡᱟᱦᱟᱸ ᱞᱮᱠᱟ ᱛᱟᱦᱮᱱᱟ ᱚᱱᱟ ᱠᱚᱫᱚ ᱦᱟᱸᱜ ᱠᱟᱹᱴᱤᱡ ᱵᱚᱱᱫᱚ ᱵᱟᱲᱟ ᱦᱩᱭ ᱠᱟᱱ ᱜᱮᱭᱟ᱾
ᱟᱪᱪᱷᱟ ᱟᱪᱪᱷᱟ ᱟᱪᱪᱷᱟ ᱟᱪᱪᱷᱟ ᱟᱫᱚ ᱜᱚᱝᱠᱮ ᱚᱱᱟ ᱦᱚᱸ ᱟᱞᱮ ᱦᱚᱸ ᱦᱟᱸᱜ ᱠᱷᱟᱱ ᱚᱲᱟᱜ ᱨᱮᱱᱟᱜ ᱠᱟᱹᱢᱤ ᱠᱚᱫᱚ ᱱᱚᱝᱠᱟᱱ ᱜᱮᱭᱟ ᱛᱚ ᱟᱞᱮ ᱦᱚᱸ ᱦᱟᱸᱜ ᱠᱷᱟᱱ ᱜᱚᱝᱠᱮ ᱤᱧ ᱦᱚᱸ ᱵᱷᱤᱛᱟᱹ ᱢᱟ ᱢᱟᱜ ᱢᱟᱹᱧ ᱢᱟᱜ ᱠᱮᱫᱟ ᱟᱨ ᱢᱤᱫ ᱫᱷᱟᱣ ᱤᱧ ᱢᱟᱜ ᱟᱫᱚᱧ ᱢᱟᱜ ᱠᱮᱫ ᱜᱮᱭᱟ ᱟᱫᱚ ᱢᱤᱫ ᱫᱷᱟᱨᱮ ᱠᱟᱴᱠᱚᱢ ᱵᱷᱩᱜᱟᱹᱜ ᱧᱮᱞ ᱫᱚᱸᱧ ᱧᱮᱞ ᱦᱚᱴᱚ ᱠᱟᱫᱟ ᱜᱚᱝᱠᱮ ᱟᱫᱚ ᱦᱮᱪᱚ ᱦᱟᱥᱟ ᱠᱚ ᱞᱟᱫᱮ ᱠᱟᱛᱮᱫ ᱡᱟᱸᱜᱟ ᱛᱮᱸᱧ ᱚᱛᱟ ᱦᱚᱴᱚᱣᱟᱫᱟ ᱞᱮᱵᱮᱫ ᱦᱚᱴᱚ ᱟᱫᱟ ᱟᱫᱚ ᱜᱚᱝᱠᱮ ᱚᱱᱟ ᱜᱮ ᱦᱟᱸᱜ ᱠᱷᱟᱱ ᱯᱟᱪᱮᱫ ᱯᱷᱳᱲᱳᱜᱼᱟ ᱥᱮ ᱪᱤᱠᱟᱹᱜᱼᱟ ᱜᱚᱝᱠᱮ ᱚᱱᱟ ᱜᱮ ᱤᱧ ᱦᱚᱸ ᱠᱟᱹᱴᱤᱡ ᱵᱷᱟᱵᱱᱟ ᱫᱚᱸᱧ ᱵᱷᱟᱵᱱᱟ ᱧᱚᱸ ᱜᱚᱜ ᱠᱟᱱ ᱜᱮᱭᱟ ᱟᱨ ᱜᱟᱯᱟᱜ ‌ᱦᱟᱸᱜ ᱠᱷᱟᱱ ᱢᱩᱱᱤᱥ ᱠᱩᱸᱧ ᱢᱮᱱ ᱟᱠᱟᱫ ᱠᱚᱣᱟ ᱜᱚᱝᱠᱮ ᱫᱟᱜ ᱡᱩᱫᱤ ᱵᱟᱝ ᱛᱟᱵᱟᱜᱟ ᱜᱚᱝᱠᱮ ᱟᱫᱚ ᱨᱚᱦᱚᱭ ᱦᱚᱸ ᱠᱟᱹᱴᱤᱡ᱾ ᱮᱸ ᱮᱴᱠᱮᱴᱚᱬᱮᱸ ᱨᱮᱧ ᱯᱟᱲᱟᱣ ᱜᱚᱫᱚᱜ ᱜᱮᱭᱟ ᱱᱚᱝᱠᱟᱱ ᱠᱤᱪᱷᱩ ᱟᱢ ᱢᱤᱥ ᱠᱩ ᱡᱩᱫᱤ ᱭᱮ ᱟᱨ ᱢᱩᱱᱤᱥ ᱠᱚ ᱡᱩᱫᱤ ᱜᱚᱝᱠᱮ ᱦᱟᱛ ᱪᱷᱟᱲᱟ ᱜᱚᱫ ᱠᱚᱣᱟ ᱜᱚᱝᱠᱮ ᱟᱫᱚ ᱵᱟᱠᱚ ᱧᱟᱢᱚᱜ ᱞᱟᱹᱜᱤᱫ ᱫᱚᱜ ᱠᱟᱱᱟ ᱢᱟ ᱥᱮ
ᱦᱳᱭ ᱦᱳᱭ ᱟᱫᱚ ᱦᱟᱸᱜ ᱫᱟᱜ ᱫᱤᱱ ᱠᱟᱱ ᱜᱮᱭᱟ ᱦᱟᱸᱜ ᱡᱩᱫᱤ ᱫᱟᱜ ᱜᱚᱫ ᱠᱷᱟᱱ ᱫᱚ ᱦᱟᱸᱜ ᱦᱳᱭ ᱛᱚ ᱟᱢᱟᱜ ᱠᱷᱮᱛ ᱨᱮ ᱪᱟᱵᱟ ᱠᱟᱱᱟ ᱥᱮ ᱦᱟᱸᱜ ᱫᱟᱹᱲ ᱪᱟᱵᱟ ᱮᱫᱟᱭ ᱟᱫᱚ ᱦᱳᱭ ᱛᱚ ᱡᱩᱫᱤ ᱪᱮᱛᱟᱱ ᱠᱷᱮᱛ ᱨᱮ ᱡᱟᱦᱟᱸᱭ ᱡᱩᱫᱤ ᱚᱱᱠᱟ ᱟᱴᱚᱠ ᱵᱟᱲᱟᱭ ᱩᱱᱠᱩ ᱜᱮ ᱦᱟᱸᱜ ᱱᱟᱥᱮ ᱱᱟᱦᱟᱜ ᱫᱷᱟᱨ ᱠᱚ ᱠᱚᱭ ᱵᱟᱞᱟ ᱠᱚ ᱡᱩᱫᱤ ᱠᱚ ᱚᱱᱠᱟ ᱡᱩᱫᱤ ᱮᱢ ᱞᱮᱠᱟ ᱡᱩᱫᱤ ᱥᱚᱢᱵᱷᱚᱵ ᱠᱚ ᱦᱩᱭ ᱠᱚᱜ ᱮᱢᱟ ᱢᱟᱠᱚ ᱦᱟᱸᱜ ᱦᱟᱹᱴᱤᱧ-ᱦᱟᱹᱴᱤᱧ ᱜᱮᱭᱟ ᱚᱱᱟ ᱠᱚᱛᱮ ᱜᱮ ᱦᱟᱸᱜ ᱜᱟᱱᱚᱜ ᱛᱟᱢ ᱜᱮ ᱦᱟᱸᱜ ᱨᱚᱦᱚᱭ ᱠᱚᱫᱚ ᱦᱟᱸᱜ ᱡᱟᱹᱧ ᱵᱩᱡ ᱫᱟ ᱦᱟᱸᱜ ᱟᱨ ᱵᱟᱝ ᱠᱷᱟᱱ ᱫᱚ ᱚᱱᱠᱟ ᱡᱩᱫᱤ ᱰᱚᱵᱷᱟᱜ ᱜᱟᱹᱰᱤ ᱠᱚ ᱢᱮᱱᱟᱜ ᱠᱷᱟᱱ ᱱᱟᱥᱮ ᱱᱟᱜ ᱢᱮᱥᱤᱱ ᱠᱚ ᱤᱫᱤ ᱜᱚᱫ ᱢᱮᱥᱮ
ᱚᱱᱟ ᱢᱟ ᱜᱚᱝᱠᱮ ᱪᱮᱛᱟᱱ ᱨᱤᱱᱤᱡ ᱪᱟᱹᱥᱤ ᱡᱟᱦᱟᱸᱭ ᱢᱮᱱᱟᱭᱟ ᱤᱧᱟᱹᱜ ᱠᱷᱮᱛ ᱪᱮᱛᱟᱱ ᱨᱮᱱᱤᱡ ᱪᱟᱹᱥᱤ ᱢᱟᱹᱧ ᱢᱮᱱ ᱠᱟᱣᱫᱮ ᱜᱮᱭᱟ ᱡᱮ ᱟᱢ ᱥᱮᱫ ᱠᱷᱚᱱ ᱫᱚ ᱜᱩᱲᱭᱟᱱ ᱫᱟᱜ ᱠᱚ ᱦᱤᱡᱩᱜ ᱠᱟᱱᱟ ᱟᱫᱚ ᱜᱩᱲᱭᱟᱱ ᱫᱟᱜ ᱠᱚᱢ ᱧᱟᱢ ᱜᱮᱭᱟ᱾ ᱟᱨ ᱡᱩᱫᱤ ᱫᱟᱜ ᱠᱚ ᱠᱟᱹᱴᱤᱡ ᱵᱟᱝ ᱞᱟᱜᱟᱣ ᱟᱢᱟ ᱛᱟᱦᱞᱮ ᱠᱟᱹᱴᱤᱡ ᱮᱢ ᱟᱲᱟᱜ ᱤᱧᱟᱹ ᱮᱴᱟᱜ ᱦᱚᱲ ᱫᱚ ᱪᱮᱫᱟᱜ ᱮᱢ ᱟᱲᱟᱜ ᱟᱠᱚᱣᱟ᱾ ᱦᱮᱸ ᱯᱟᱥᱮ ᱨᱮᱫᱚ ᱢᱟᱱᱮ ᱚᱱᱟ ᱥᱟᱭᱤᱰ ᱨᱮ ᱯᱟᱥᱮ ᱨᱮᱫᱚ ᱮᱴᱟᱜ ᱦᱚᱲ ᱟᱜ ᱠᱟᱱᱟ ᱟᱨᱠᱤ᱾ ᱪᱷᱟᱹᱛᱤᱠ ᱠᱷᱮᱛ ᱠᱚ ᱢᱮᱱᱟᱜᱼᱟ ᱟᱞᱮ ᱥᱟᱱᱛᱟᱲ ᱥᱟᱱᱛᱟᱲ ᱜᱮ ᱛᱚ ᱧᱮᱞ ᱢᱮᱭᱟ ᱡᱟᱦᱟ ᱱᱟᱜ ᱚᱥᱩᱵᱤᱫᱷᱟ ᱨᱮ᱾ ᱟᱫᱚ ᱮᱴᱟᱜ ᱦᱚᱲ ᱫᱚ ᱪᱮᱫ ᱟᱜ ᱮᱢ ᱮᱢᱟ ᱠᱚᱣᱟ ᱠᱟᱹᱴᱤᱡ ᱛᱟᱦᱞᱮ ᱤᱧ ᱜᱮ ᱤᱢᱟᱹᱧ ᱢᱮ᱾ ᱡᱩᱫᱤ ᱞᱟᱜᱟᱣ ᱤᱧᱟᱹ ᱦᱟᱸᱜ ᱟᱨ ᱡᱩᱫᱤ ᱵᱟᱝ ᱞᱟᱜᱟᱣ ᱤᱧᱟᱹ ᱛᱟᱦᱞᱮ ᱟᱢ ᱠᱟᱱᱟᱥᱤ ᱞᱮᱠᱟ ᱛᱮ ᱯᱟᱨᱚᱢ ᱜᱤᱰᱤ ᱠᱟᱜ ᱢᱮ ᱟᱫᱚ ᱴᱷᱤᱠ ᱜᱮᱭᱟ ᱪᱷᱮ ᱪᱮᱫ ᱟᱫᱚᱧ ᱢᱮᱱᱟ ᱤᱧ ᱫᱩᱧ ᱢᱮᱱ ᱫᱚᱦᱚ ᱠᱟᱣᱫᱮᱭᱟ ᱟᱫᱚ ᱛᱤᱱᱟᱹᱜ ᱦᱟᱵᱤᱡ ᱴᱷᱤᱠ ᱜᱮᱭᱟ ᱟᱫᱚ ᱦᱟᱸᱜ ᱠᱷᱟᱱ ᱟᱸᱡᱮᱫ ᱞᱮᱠᱷᱟᱱ ᱫᱚ ᱫᱟᱜ ᱠᱚᱭᱮ ᱦᱳᱭᱳᱜᱼᱟ ᱦᱩᱭᱩᱜᱼᱟ ᱞᱟᱹᱜᱤᱫ᱾
ᱦᱚᱭ ᱦᱚᱭ ᱟᱪᱪᱷᱟ ᱜᱚᱝᱠᱮ ᱦᱟᱸᱜ ᱪᱟᱥ ᱠᱚᱢᱟ ᱦᱟᱸᱜ ᱟᱭᱢᱟ ᱞᱮᱠᱟᱱᱟᱜ ᱦᱩᱲᱩ ᱠᱚᱠᱚ ᱪᱟᱥ ᱫᱟ ᱟᱞᱮ ᱥᱮᱫ ᱛᱚ ᱦᱟᱜ ᱵᱮᱥᱤᱨ ᱵᱷᱟᱜ ᱟᱨᱦᱚᱸ ᱧᱮᱞᱚᱜᱼᱟ ᱾ ᱵᱟᱝᱢᱟ ᱵᱷᱩᱛ ᱢᱩᱲᱤ ᱦᱩᱲᱩ ᱠᱚ ᱦᱟᱸᱜ ᱫᱚᱢᱮ ᱠᱚ ᱪᱟᱥᱟ ᱦᱟᱸᱜ ᱚᱱᱟ ᱠᱚᱫᱚ ᱜᱚᱝᱠᱮ ᱟᱯᱮ ᱥᱮᱫ ᱫᱚᱠᱚ ᱪᱟᱥ ᱵᱟᱲᱟᱭ ᱜᱮᱣᱟ ᱥᱮ ᱵᱟᱝ ᱾
ᱵᱷᱩᱛ ᱢᱩᱲᱤ ᱦᱩᱲᱩ ᱫᱚ ᱜᱚᱝᱠᱮ ᱟᱫᱚ ᱢᱟᱱᱮ ᱟᱹᱰᱤ ᱡᱮᱞᱮᱧ ᱡᱤᱞᱮᱧ ᱦᱩᱭᱩᱜ ᱟ ᱛᱚ ᱜᱚᱝᱠᱮ ᱾ ᱟᱨ ᱡᱟᱦᱟᱸ ᱠᱟᱹᱴᱤᱡ ᱮ ᱦᱚᱭ ᱞᱮᱠᱷᱟᱱ ᱜᱮ ᱜᱚᱝᱠᱮ ᱜᱤᱛᱤᱡ ᱜᱚᱫᱚᱜᱼᱟ ᱾ ᱟᱫᱚ ᱜᱚᱝᱠᱮ ᱤᱨ ᱨᱮ ᱫᱟᱞ ᱨᱮ ᱠᱟᱹᱴᱤᱡ ᱟᱹᱰᱤ ᱮᱴᱠᱮᱴᱚᱬᱮ ᱦᱩᱭᱩᱜᱭᱼᱟ ᱢᱮ ᱫᱚᱢᱮ ᱫᱷᱤᱸᱜᱟᱞ ᱫᱷᱟᱝᱜᱟᱞ ᱦᱚᱭ ᱛᱮ ᱜᱚᱝᱠᱮ ᱾
ᱛᱚ ᱜᱚᱝᱠᱮ ᱚᱱᱟ ᱠᱷᱟᱛᱤᱨ ᱾ ᱛᱚ ᱚᱱᱠᱟᱱᱟᱜ ᱦᱩᱲᱩ ᱪᱟᱣᱞᱮ ᱠᱚᱫᱚ ᱟᱝᱚ ᱵᱟᱞᱤᱧ ᱪᱟᱥ ᱞᱟᱹᱜᱤᱫᱣᱟ ᱚᱝᱠᱟ ᱫᱟᱢ ᱫᱚ ᱢᱮᱱᱟᱜᱼᱟ ᱜᱚᱝᱠᱮ ᱾ ᱠᱤᱱᱛᱩ ᱢᱮᱱᱠᱷᱟᱱ ᱵᱟᱞᱤᱧ ᱪᱟᱥ ᱞᱟᱹᱜᱤᱫᱚᱜᱼᱟ ᱜᱚᱝᱠᱮ ᱟᱵᱤᱱ ᱫᱚᱵᱤᱱ ᱪᱟᱥ ᱵᱟᱲᱟ ᱟᱠᱟᱫ ᱜᱮᱭᱟ ᱯᱟᱞᱮ ᱚᱱᱟ ᱠᱚᱫᱚ ᱾
ᱦᱳᱭ ᱦᱳᱭ ᱪᱟᱥ ᱫᱚ ᱦᱟᱸᱜ ᱦᱩᱭ ᱵᱟᱲᱟ ᱠᱟᱱᱟ ᱜᱮᱭᱟ ᱟᱫᱚ ᱫᱤᱠᱤ ᱦᱟᱸᱜ ᱪᱤᱠᱟᱹᱭᱮᱫᱟᱭ ᱩᱱ ᱚᱠᱛᱚ ᱜᱮ ᱦᱩᱭ ᱵᱟᱲᱟ ᱞᱮ ᱾ ᱦᱮᱸ ᱠᱟᱹᱴᱤᱡ ᱚᱱᱠᱟ ᱫᱚ ᱠᱷᱚᱛᱤ ᱜᱮ ᱦᱟᱜᱸ ᱟᱨ ᱡᱩᱫᱤ ᱵᱟᱭ ᱦᱚᱲ ᱵᱟᱲᱟᱭᱟ ᱛᱟᱦᱚᱞᱮ ᱠᱷᱟᱱ ᱫᱚ ᱦᱟᱸᱜ ᱾ ᱱᱟᱯᱟᱭ ᱫᱷᱟᱨᱟ ᱜᱮ ᱦᱟᱸᱜ ᱛᱟᱦᱮᱱ ᱜᱮᱭᱟ ᱚᱱᱟ ᱠᱚᱫᱚ ᱦᱟᱸᱜ ᱩᱱᱟᱹᱜ ᱴᱟ ᱚᱱᱟ ᱫᱚ ᱥᱟᱨ ᱠᱚᱫᱚ ᱵᱟᱝ ᱮᱢ ᱦᱩᱭᱩᱜᱼᱟ ᱚᱱᱟ ᱨᱮᱫᱚ ᱦᱟᱸᱜ ᱥᱟᱨ ᱠᱚ ᱮᱢᱟᱜ ᱫᱟᱨᱮ ᱟᱫᱚ ᱦᱟᱸᱜ ᱩᱱᱟᱹᱜ ᱴᱟ ᱢᱟᱱᱮ ᱡᱳᱨ ᱥᱚᱠᱛᱤ ᱴᱟᱜ ᱵᱟᱝ ᱛᱟᱦᱮᱱ ᱛᱟᱣᱟ ᱚᱱᱠᱟ ᱦᱩᱭ ᱵᱟᱲᱟ ᱞᱮᱠᱷᱟᱡ ᱫᱚ ᱦᱟᱸᱜ ᱾ ᱚᱱᱠᱟ ᱩᱞᱴᱟᱹ ᱪᱟᱵᱟ ᱜᱚᱫ ᱮᱱ ᱜᱮ ᱦᱟᱸᱜ ᱟᱫᱚ ᱦᱟᱸᱜ ᱥᱟᱨ ᱠᱚᱫᱚ ᱦᱟᱸᱜ ᱠᱚᱢ ᱧᱚᱜ ᱮᱢ ᱦᱩᱭᱩᱭ ᱟᱠᱟᱱᱟ ᱦᱟᱸᱜ ᱟᱫᱚ ᱾ ᱡᱩᱫᱤ ᱦᱟᱸᱜ ᱵᱟᱭ ᱦᱩᱭ ᱵᱟᱲᱟᱭᱟ ᱦᱟᱸᱜ ᱮᱠᱴᱩᱠᱩ ᱢᱟᱱᱮ ᱚᱱᱟ ᱜᱷᱟᱹᱲᱤᱡ ᱴᱟᱭᱤᱢ ᱨᱮ ᱛᱟᱦᱚᱞᱮ ᱦᱟᱸᱜ ᱴᱷᱤᱠ ᱜᱮᱭᱟ ᱦᱟᱸᱜ ᱾
ᱟᱪᱪᱷᱟ ᱜᱚᱝᱠᱮ ᱛᱟᱦᱚᱞᱮ ᱚᱱᱟ ᱠᱚ ᱪᱟᱥ ᱠᱟᱛᱮ ᱠᱟᱹᱣᱰᱤ ᱠᱚᱫᱚ ᱚᱠᱟᱮᱠᱟ ᱵᱮᱤᱱ ᱟᱨᱡᱟᱣ ᱠᱟᱜᱼᱟ ᱢᱟᱱᱮ ᱾ ᱠᱟᱹᱣᱰᱤ ᱠᱚᱫᱚ ᱚᱠᱟᱮᱠᱟ? ᱛᱟ ᱦᱩᱭᱩᱜᱼᱟ ᱮᱢᱱᱤ ᱦᱩᱲᱩ ᱠᱷᱚᱱᱟᱜ ᱡᱟᱦᱟᱸ ᱵᱟᱫ ᱚᱱᱟ ᱵᱤᱵᱤ ᱮᱜᱟᱨᱚ ᱥᱚᱨᱱᱚ ᱦᱩᱲᱩ ᱾ ᱚᱱᱟ ᱠᱷᱚᱱᱟᱜ ᱫᱚ ᱡᱟᱹᱥᱛᱤ ᱦᱩᱭᱩᱜ ᱟ ᱥᱮ ᱜᱚᱝᱠᱮ ᱱᱚᱣᱟ ᱵᱷᱩᱛ ᱢᱩᱲᱤ ᱠᱷᱚᱱ ᱜᱮ ᱡᱟᱹᱥᱛᱤ ᱦᱩᱭᱩᱜᱼᱟ ᱠᱟᱹᱣᱰᱤ ᱠᱚᱫᱚ ᱾
ᱦᱳᱭ ᱜᱚᱝᱠᱮ ᱠᱟᱹᱴᱤᱡ ᱵᱷᱩᱛ ᱢᱩᱲᱤ ᱫᱚ ᱵᱟᱝᱢᱟ ᱦᱟᱸᱜ ᱾ ᱠᱟᱹᱴᱤᱡ ᱚᱱᱟ ᱠᱷᱚᱱ ᱫᱚ ᱠᱟᱹᱴᱤᱡ ᱫᱟᱢ ᱜᱮᱣᱟ ᱦᱳᱭᱛᱚ ᱚᱱᱟ ᱫᱚ ᱱᱚᱣᱟ ᱠᱚ ᱡᱩᱫᱤ ᱾ ᱠᱩᱲᱤ ᱯᱚᱸᱪᱤᱥ ᱴᱟᱠᱟ ᱚᱱᱟ ᱠᱚ ᱫᱚ ᱦᱟᱸᱜ ᱦᱟᱱᱮ ᱫᱩᱥᱚ ᱛᱤᱱᱥᱚ ᱴᱟᱠᱟ ᱦᱟᱸᱜ ᱪᱟᱣᱞᱮ ᱨᱮᱱᱟᱜ ᱫᱟᱢ ᱜᱮ ᱩᱱᱟᱜ ᱠᱟᱱᱟ ᱠᱮᱡᱤ ᱨᱮ ᱦᱟᱸᱜ ᱾ ᱚᱱᱟ ᱫᱚ ᱵᱟᱝᱢᱟ ᱚᱱᱠᱟ ᱵᱷᱳᱜᱽ ᱯᱨᱚᱥᱟᱫᱽ ᱠᱚᱨᱮ ᱥᱮ ᱚᱱᱠᱟ ᱦᱟᱸᱜ ᱚᱱᱟ ᱾ ᱪᱮᱫ ᱠᱚ ᱞᱟᱹᱭᱟ ᱥᱚᱲᱮ ᱥᱮ ᱯᱟᱭᱮᱥ ᱠᱚᱨᱮ ᱦᱚᱸ ᱚᱱᱟ ᱦᱟᱸᱜ ᱞᱟᱹᱭ ᱟᱠᱚ ᱵᱟᱝ ᱚᱱᱟ ᱦᱩᱲᱩ ᱛᱮᱠᱚ ᱾ ᱠᱚᱨᱟᱣ ᱵᱟᱲᱟᱭ ᱜᱮᱭᱟ ᱚᱱᱟ ᱾
ᱟᱪᱪᱷᱟ ᱟᱪᱪᱚ ᱟᱪᱪᱷᱟ ᱟᱪᱷᱟ ᱾ ᱛᱟᱦᱚᱞᱮ ᱜᱚᱝᱠᱮ ᱟᱵᱤᱱ ᱦᱚᱸ ᱵᱷᱟᱜᱤ ᱪᱟᱹᱥᱤ ᱛᱟᱦᱚᱞᱮ ᱢᱚᱴᱟᱢᱩᱴᱤ ᱟᱭᱢᱟ ᱞᱮᱠᱟᱱᱟᱜ ᱪᱟᱥ ᱠᱚᱵᱤᱱ ᱪᱟᱥ ᱜᱮᱭᱟ ᱵᱟᱝ ᱾
ᱦᱳᱭ ᱦᱟᱸᱜ ᱚᱱᱠᱟ ᱫᱚ ᱪᱟᱹᱥᱤ ᱫᱚ ᱦᱟᱸᱜ ᱤᱭᱟᱹ ᱛᱮᱦᱟᱸᱜ ᱵᱟᱹᱞᱤᱧ ᱞᱟᱹᱭᱚᱜ ᱠᱟᱱᱟ ᱦᱟᱸᱜ ᱛᱚ ᱚᱱᱚᱠᱟ ᱱᱟᱥᱮ ᱱᱟᱜ ᱫᱚ ᱾ ᱪᱟᱥ ᱵᱟᱲᱟ ᱫᱚ ᱦᱟᱸᱜ ᱠᱟᱹᱴᱤᱡ ᱞᱤᱧ ᱪᱟᱥ ᱵᱟᱲᱟ ᱜᱮᱭᱟ ᱦᱟᱸᱜ ᱾
ᱟᱪᱪᱷᱟ ᱾ ᱜᱚᱝᱠᱮ ᱛᱟᱦᱞᱮ ᱚᱱᱟ ᱨᱮᱱᱟᱜ ᱚᱠᱟ ᱞᱮᱠᱟ ᱛᱮᱵᱤᱱ ᱪᱟᱥ ᱜᱮᱭᱟ ᱚᱠᱟᱞᱮᱠᱟ ᱞᱮᱠᱟᱛᱮ ᱵᱟᱝ ᱛᱤᱱᱟᱹᱜ ᱵᱤᱜᱷᱟᱹ ᱨᱮ ᱾ ᱛᱤᱱᱟᱹᱜ ᱤᱛᱟᱹ ᱞᱟᱜᱼᱟ ᱜᱚᱢᱠᱮ ᱟᱵᱤᱱ ᱡᱩᱫᱤ ᱠᱟᱹᱴᱤᱡ ᱵᱤᱱ ᱞᱟᱹᱭ ᱠᱮᱞᱤᱧᱟ ᱜᱚᱝᱠᱮ ᱟᱞᱤᱧ ᱡᱚᱛᱚ ᱞᱤᱧ ᱪᱟᱥ ᱜᱮᱭᱟ ᱜᱚᱝᱠᱮ ᱾ ᱱᱟᱯᱟᱭ ᱠᱚᱜ ᱜᱮᱭᱟ ᱯᱟᱞᱮᱫ ᱾
ᱦᱮ ᱾ ᱦᱳᱭ ᱦᱳᱭ ᱪᱟᱥ ᱨᱮᱱᱟᱜᱱ ᱫᱚ ᱦᱟᱸᱜ ᱡᱟᱦᱟᱸ ᱞᱮᱠᱟ ᱱᱚᱣᱟ ᱠᱚᱵᱚᱱ ᱪᱟᱥᱟ ᱚᱱᱠᱟ ᱫᱷᱚᱨᱚᱱ ᱜᱮ ᱦᱟᱸᱜ ᱾ ᱟᱫᱚ ᱾ ᱚᱱᱟ ᱫᱚ ᱮᱠᱴᱩ ᱡᱩᱫᱤᱢ ᱡᱚᱛᱚᱱ ᱧᱚᱜᱟ ᱛᱟᱦᱚᱞᱮ ᱦᱚᱭᱛᱳ ᱡᱚᱫᱤ ᱵᱷᱟᱜᱤ ᱧᱚᱜ ᱮᱢ ᱦᱩᱭ ᱦᱚᱪᱚ ᱞᱮᱠᱷᱟᱱ ᱾ ᱱᱤᱛᱚᱜ ᱚᱱᱟ ᱨᱮᱱᱟᱜ ᱫᱟᱢ ᱠᱚᱫᱚ ᱦᱟᱸᱜ ᱠᱟᱹᱣᱰᱤ ᱠᱚᱫᱚ ᱦᱟᱸᱜ ᱠᱟᱹᱴᱤᱡ ᱰᱷᱮᱨ ᱧᱚᱜᱟᱜ ᱜᱮᱭᱟ ᱦᱟᱸᱜ ᱟᱨ ᱦᱳᱭᱛᱳ ᱾ ᱠᱷᱚᱛᱤ ᱵᱟᱲᱟ ᱞᱮᱠᱷᱟᱡ ᱫᱚ ᱦᱟᱸᱜ ᱠᱟᱹᱣᱰᱤ ᱠᱚᱫᱚ ᱠᱚᱢ ᱧᱚᱜ ᱜᱮ ᱚᱰᱩᱠᱚᱜᱼᱟ ᱦᱟᱜ ᱵᱟᱝ ᱠᱷᱟᱱ ᱪᱟᱥ ᱨᱮᱱᱟᱜ ᱡᱟᱦᱟᱸ ᱞᱮᱠᱟ ᱱᱚᱣᱟ ᱠᱚᱨᱮᱱᱟᱜ ᱯᱚᱫᱽᱫᱷᱚᱛᱤ ᱾ ᱚᱱᱟ ᱠᱚ ᱦᱚᱸ ᱥᱮᱢ ᱯᱚᱫᱽᱫᱷᱚᱛᱤ ᱠᱟᱱᱟ ᱾
ᱟᱪᱪᱷᱟ ᱟᱪᱪᱷᱟ ᱟᱪᱪᱷᱟ ᱾ ᱱᱟᱯᱟᱭ ᱠᱟᱛᱷᱟ ᱜᱚᱢᱠᱮ ᱛᱟᱦᱚᱞᱮ ᱟᱞᱤᱧ ᱦᱚᱸ ᱞᱤᱧ, ᱦᱮᱸ ᱾ ᱜᱚᱝᱠᱮ ᱛᱟᱦᱚᱞᱮ ᱟᱞᱤᱧ ᱦᱚᱸᱞᱤᱧ ᱪᱮᱥᱴᱟᱭᱟ ᱟᱞᱤᱧ ᱦᱚᱸ ᱞᱤᱧ ᱪᱮᱥᱴᱟᱭᱟ ᱢᱤᱫ ᱫᱷᱟᱣ ᱚᱱᱟ ᱪᱟᱥ ᱠᱟᱛᱮᱫ ᱞᱤᱧ ᱧᱮᱞᱟ ᱚᱠᱟᱞᱮ ᱞᱮᱠᱟ ᱾ ᱠᱟᱹᱣᱰᱤ ᱠᱚ ᱟᱨᱡᱟᱣ ᱜᱟᱱᱚᱜ ᱠᱟᱱᱟ ᱜᱚᱝᱠᱮ ᱟᱱᱮᱡ ᱫᱷᱟᱱᱮᱡ ᱡᱚᱫᱤ ᱠᱟᱹᱣᱰᱤ ᱠᱚ ᱟᱨᱡᱟᱣ ᱜᱟᱱᱚᱜ ᱠᱟᱱᱟ ᱜᱚᱝᱠᱮ ᱛᱟᱦᱚᱞᱮ ᱚᱱᱟ ᱦᱚᱸ ᱠᱟᱹᱴᱤᱡ ᱪᱟᱥ ᱞᱮᱠᱷᱟᱱ ᱫᱚ ᱱᱟᱯᱟᱭ ᱠᱚᱜ ᱜᱮᱭᱟ ᱵᱟᱝ ᱪᱮᱫ ᱵᱤᱱ ᱞᱟᱹᱭᱟ ᱜᱚᱝᱠᱮ ᱟᱵᱤᱱ ᱾
ᱦᱳᱭ ᱦᱳᱭ ᱚᱱᱟ ᱠᱚᱫᱚ ᱟᱨ ᱱᱟᱯᱟᱭ ᱫᱚ ᱱᱟᱯᱟᱭᱚᱜ ᱜᱮᱭᱟ ᱪᱟᱥ ᱫᱟᱲᱮᱭᱟᱜ ᱠᱷᱟᱡ ᱫᱚ ᱟᱫᱚ ᱚᱱᱟ ᱾ ᱚᱱᱮ ᱠᱟᱹᱴᱤᱡ ᱢᱟᱱᱮ ᱰᱷᱟᱠ ᱜᱟᱹᱲᱤᱡ ᱴᱟᱭᱤᱢ ᱨᱮ ᱡᱚᱠᱷᱚᱱ ᱜᱮᱞᱮᱜ ᱚᱠᱛᱚ ᱨᱮ ᱦᱟᱸᱜ ᱠᱟᱹᱴᱤᱡ ᱾ ᱛᱤᱡᱩ ᱠᱚᱠᱚ ᱞᱟᱜᱟᱣ ᱜᱚᱫᱚᱜ ᱜᱮᱭᱟ ᱛᱚ ᱩᱱᱠᱩ ᱜᱮ ᱦᱟᱸᱜ ᱠᱟᱹᱴᱤᱡ ᱨᱟᱱ ᱠᱚ ᱮᱢ ᱠᱟᱛᱮᱫ ᱜᱮ ᱦᱟᱸᱜ ᱾ ᱠᱟᱹᱴᱤᱡ ᱚᱱᱟ ᱠᱟᱹᱴᱤᱡ ᱢᱟᱱᱮ ᱡᱚᱛᱚᱱ ᱧᱚᱜ ᱞᱮᱠᱷᱟᱡ ᱜᱮ ᱦᱟᱸᱜ ᱱᱟᱯᱟᱭ ᱫᱟᱨᱟ ᱜᱮ ᱦᱟᱸᱜ ᱦᱩᱭᱩᱜᱼᱟ ᱦᱟᱸᱜ᱾
ᱦᱮᱸ ᱜᱚᱝᱠᱮ ᱡᱟᱦᱟᱱᱟᱜ ᱜᱮᱵᱚᱱ ᱪᱟᱥ ᱞᱮᱠᱷᱟᱱ ᱫᱚ ᱛᱤᱡᱩ ᱫᱚᱠᱚ ᱞᱟᱜᱟᱜ ᱜᱮᱭᱟ ᱛᱚ ᱾ ᱚᱱᱟ ᱞᱟᱹᱜᱤᱫ ᱨᱟᱱ ᱢᱩᱨᱜᱟᱹᱱ ᱫᱚ ᱢᱟ ᱦᱟᱴ ᱵᱟᱡᱟᱨ ᱨᱮᱢᱟ ᱟᱠᱷᱨᱤᱧᱚᱜ ᱠᱟᱱ ᱜᱮᱭᱟ ᱾ ᱛᱚ ᱥᱚᱴᱷᱤᱠ ᱚᱠᱛᱚ ᱨᱮᱵᱚᱱ ᱧᱮᱞ ᱞᱮᱠᱷᱟᱱ ᱡᱮ ᱚᱠᱟ ᱛᱤᱡᱩ ᱞᱟᱜᱟᱜ ᱠᱟᱱᱟ ᱚᱱᱠᱟᱱᱟᱜ ᱨᱟᱱ ᱠᱚ ᱟᱹᱜᱩ ᱠᱟᱛᱮ ᱚᱱᱟ ᱨᱟᱱ ᱵᱚᱱ ᱮᱢᱟᱜ ᱞᱮᱠᱷᱟᱱ ᱜᱮ ᱦᱚᱭᱛᱚ ᱜᱚᱝᱠᱮ ᱚᱱᱟ ᱱᱟᱯᱟᱭ ᱴᱷᱤᱠᱚᱜᱼᱟ ᱜᱚᱝᱠᱮ ᱾ ᱛᱚ ᱵᱟᱠᱤ ᱫᱚ ᱯᱨᱚᱨᱤᱪᱚᱨᱪᱟ ᱥᱮ ᱧᱮᱞ ᱨᱮᱱᱟᱜ ᱠᱟᱹᱴᱤᱡ ᱞᱟᱹᱠᱛᱤ ᱢᱮᱱᱟᱜᱼᱟ ᱾ ᱡᱚᱛᱚ ᱠᱚᱜᱮ ᱛᱮ ᱡᱚᱛᱱᱚ ᱫᱚ ᱦᱩᱭᱩᱜ ᱛᱟᱵᱚᱱᱟ ᱥᱮ ᱪᱮᱫ ᱜᱚᱝᱠᱮ
ᱦᱳᱭ ᱦᱳᱭ ᱦᱳᱭ ᱾ ᱟᱨᱚ ᱮᱠᱷᱟᱱ ᱟᱭᱢᱟ ᱟᱞᱮ ᱥᱮᱫ ᱫᱚ ᱦᱟᱸᱜ ᱱᱤᱛᱚᱜ ᱫᱚ ᱟᱫᱷᱮ ᱠᱚ ᱫᱚ ᱦᱟᱸᱜ ᱢᱟᱱᱮ ᱦᱟᱱᱟ ᱵᱟᱨ ᱠᱤᱪᱷᱩ ᱜᱟᱱ ᱦᱟᱸᱜ ᱵᱮᱸᱜᱟᱲ ᱠᱚ ᱨᱚᱦᱚᱭ ᱞᱮᱫᱟ ᱩᱱᱠᱩ ᱠᱚᱫᱚ ᱦᱟᱸᱜ ᱦᱟᱱᱟ ᱵᱟᱨ ᱫᱚᱢᱮ ᱴᱟᱠᱟ ᱠᱚ ᱞᱟᱵᱷ ᱟᱠᱟᱫᱟ ᱾ ᱱᱚᱜᱼᱚᱭ ᱱᱚᱣᱟ ᱱᱤᱭᱟᱹ ᱥᱤᱡᱤᱱ ᱫᱚ ᱦᱟᱜ ᱡᱟᱹᱯᱩᱫ ᱨᱮᱦᱚ ᱩᱱᱟᱹᱜ ᱴᱟᱜ ᱦᱚᱸ ᱵᱮᱸᱜᱟᱲ ᱵᱟᱠᱚ ᱨᱚᱦᱚᱭ ᱮᱫᱟ ᱾ ᱟᱫᱚ ᱟᱭᱢᱟ ᱟᱭᱢᱟ ᱟᱞᱮ ᱠᱚ ᱥᱮᱫ ᱡᱟᱭᱜᱟ ᱫᱚ ᱧᱮᱞᱚᱜᱼᱟ ᱵᱟᱝᱢᱟ ᱪᱟᱥ ᱵᱟᱹᱜᱤ ᱠᱟᱛᱮᱫ ᱵᱮᱸᱜᱟᱲ ᱦᱟᱸᱜ ᱫᱚᱢᱮ ᱠᱚ ᱨᱚᱦᱚᱭ ᱟᱠᱟᱫᱟ ᱩᱱᱠᱩ ᱫᱚ ᱯᱚᱫᱽᱷᱚᱛᱤ ᱠᱚᱫᱚ ᱠᱟᱹᱴᱤᱡ ᱟᱞᱟᱫᱟ ᱠᱟᱛᱮ ᱠᱚ ᱨᱚᱦᱚᱭ ᱟᱠᱟᱫᱟ ᱢᱟᱱᱮ ᱾ ᱡᱟᱦᱟᱸ ᱛᱤᱱᱟᱹᱜ ᱥᱮᱨᱢᱟ ᱫᱟᱜ ᱮ ᱡᱟᱹᱲᱤ ᱨᱮᱦᱚᱸ ᱢᱟᱱᱮ ᱠᱷᱚᱛᱤ ᱫᱚ ᱵᱟᱭ ᱠᱷᱚᱛᱤᱭᱟᱭ ᱦᱮᱸ ᱚᱱᱟ ᱦᱚᱸ ᱟᱭᱢᱟ ᱟᱞᱮ ᱥᱮᱫ ᱫᱚ ᱧᱮᱞᱚᱜᱼᱟ ᱜᱚᱝᱠᱮ ᱛᱟᱦᱚᱞᱮ ᱟᱯᱮ ᱥᱮᱫ ᱱᱚᱜᱼᱚ ᱱᱚᱣᱟ ᱵᱮᱸᱜᱟᱲ ᱪᱟᱥ ᱠᱚᱫᱚ ᱢᱮᱱᱟᱜ-ᱟ ᱥᱮ ᱵᱟᱝ?
ᱟᱨ ᱜᱚᱝᱠᱮ ᱟᱞᱚᱵᱤᱱ ᱞᱟᱹᱭᱟ ᱢᱤᱫ ᱥᱚᱢᱚᱭ ᱵᱮᱸᱜᱟᱲ ᱞᱤᱧ ᱪᱟᱥ ᱞᱮᱫ-ᱟ ᱱᱚᱝᱠᱟᱞᱤᱧ ᱞᱚᱥ ᱮᱱᱟ ᱵᱟᱝ ᱜᱚᱝᱠᱮ ᱟᱨ ᱟᱞᱚᱵᱤᱱ ᱞᱟᱹᱭᱟ ᱾ ᱵᱮᱸᱜᱟᱲ ᱢᱟ ᱪᱟᱥ ᱢᱟ ᱟᱹᱞᱤᱧ ᱢᱟ ᱫᱚᱢᱮ ᱜᱮᱞᱤᱧ ᱯᱟᱹᱨᱩᱠᱷᱤᱭᱟᱹᱞᱤᱧ ᱛᱟᱦᱮᱸ ᱠᱟᱱᱟ ᱟᱫᱚ ᱱᱚᱝᱠᱟ ᱛᱤᱡᱩ ᱠᱚ ᱞᱟᱜᱟᱣᱮᱱᱟ ᱱᱚᱝᱠᱟ ᱛᱤᱡᱩ ᱠᱚ ᱞᱟᱜᱟᱣ ᱮᱱᱟ ᱜᱚᱝᱠᱮ ᱪᱮᱞᱤ ᱛᱤᱡᱩ ᱪᱚᱝ ᱢᱟᱱᱮ ᱪᱮᱛᱟᱱ ᱨᱮᱢᱟ ᱵᱷᱟᱜᱮ ᱜᱮ ᱧᱮᱞᱚᱜ ᱠᱟᱱᱟ ᱵᱷᱤᱛᱤᱨ ᱨᱮᱢᱟ ᱠᱷᱚᱠᱨᱚ
ᱦᱳᱭ ᱦᱳᱭ ᱾ ᱵᱮᱸᱜᱟᱲ ᱨᱮᱫᱚ ᱦᱟᱸᱜ ᱚᱱᱮ ᱛᱤᱡᱩ ᱞᱟᱜᱟᱜ ᱫᱚ ᱦᱟᱸᱜ ᱟᱹᱰᱤ ᱞᱚᱜᱚᱱ ᱠᱚ ᱞᱟᱜᱟᱜᱼᱟ ᱩᱱᱠᱩ ᱦᱟᱸᱜ ᱛᱤᱡᱩ ᱪᱟᱵᱟ ᱫᱚ ᱦᱟᱸᱜ ᱠᱟᱹᱴᱤᱡ ᱥᱚᱢᱚᱥᱥᱟ ᱜᱮ ᱵᱩᱡᱷᱟᱹᱜᱼᱟ ᱵᱟᱠᱚ ᱪᱟᱵᱟ ᱦᱚᱫᱚᱜᱼᱟ ᱾ ᱟᱫᱚ ᱱᱩᱠᱩ ᱦᱚᱸ ᱟᱞᱮ ᱠᱚᱨᱮᱱ ᱡᱟᱦᱟᱭ ᱠᱚ ᱨᱚᱦᱚᱭᱮᱫᱟ ᱦᱟᱸᱜ ᱩᱱᱠᱩ ᱫᱚ ᱢᱟᱱᱮ ᱩᱱᱠᱩ ᱛᱤᱡᱩ ᱨᱟᱱ ᱠᱚᱫᱚ ᱦᱟᱸᱜ ᱚᱠᱟ ᱠᱚᱨᱮ ᱠᱷᱚᱱ ᱪᱚ ᱦᱟᱸᱜ ᱪᱮᱫ ᱥᱩᱱᱩᱢ ᱠᱚᱪᱚ ᱠᱚ ᱡᱚᱜᱟᱲ ᱟᱠᱟᱫᱟ ᱟᱫᱚ ᱚᱱᱟᱛᱮ ᱦᱟᱸᱜ ᱛᱤᱡᱩ ᱚᱱᱮ ᱠᱟᱹᱴᱤᱡ ᱠᱷᱚᱱ ᱦᱟᱸ ᱠᱚ ᱫᱟᱨᱮ ᱨᱟᱠᱟᱵ ᱟᱫᱚ ᱩᱱ ᱠᱷᱚᱱ ᱜᱮ ᱦᱟᱸᱜ ᱡᱮ ᱢᱤᱫᱴᱮᱱ ᱜᱟᱱ ᱛᱤᱡᱩ ᱞᱟᱜᱟ ᱟᱭ ᱥᱮ ᱚᱸᱰᱮ ᱠᱷᱚᱱ ᱜᱮ ᱦᱟᱸᱜ ᱠᱚ ᱨᱟᱱ ᱤᱫᱤᱭᱮᱫᱟ ᱛᱚ ᱚᱱᱟ ᱛᱤᱡᱩ ᱠᱚᱫᱚ ᱩᱱᱟᱹᱜ ᱵᱟᱝ ᱧᱮᱞᱚᱜ ᱠᱟᱱ ᱛᱟᱠᱚᱣᱟ ᱾ ᱨᱚᱦᱚᱭ ᱠᱚᱦᱚᱸ ᱡᱮᱢᱚᱱ ᱮᱴᱟᱜ ᱮᱴᱟᱜ ᱦᱚᱲᱟᱜ ᱫᱚ ᱨᱚᱦᱚᱭ ᱠᱚᱦᱚᱸ ᱡᱟᱦᱟᱸ ᱥᱤᱡᱤᱱ ᱨᱮᱵᱚᱱ ᱨᱚᱦᱚᱭᱟ ᱚᱱᱟ ᱠᱚᱨᱮ ᱫᱚ ᱦᱟᱸᱜ ᱩᱱᱠᱩᱣᱟᱜ ᱨᱚᱦᱚᱭ ᱨᱮᱱᱟᱜ ᱯᱨᱚᱥᱮᱥ ᱠᱚᱫᱚ ᱟᱞᱟᱫᱟ ᱜᱮᱛᱟ ᱠᱚᱣᱟ ᱟᱨ ᱱᱩᱠᱩᱣᱟᱜ ᱧᱮᱞᱫᱟ ᱱᱩᱠᱩ ᱠᱚᱫᱚ ᱟᱞᱟᱫᱟ᱾ᱡᱮᱢᱚᱱ ᱱᱩᱠᱩᱣᱟᱜ ᱧᱮᱞ ᱞᱮᱠᱷᱟᱡ ᱫᱚ ᱚᱱᱠᱟ ᱦᱟᱸᱜ ᱢᱟᱱᱮ ᱵᱮᱸᱜᱟᱲ ᱵᱷᱤᱞᱤ ᱵᱷᱤᱞᱤ ᱛᱮ ᱦᱟᱸᱜ ᱯᱞᱟᱥᱴᱤᱠ ᱟᱴᱮᱫ ᱢᱮᱱᱟᱜ ᱛᱟᱠᱚᱣᱟ ᱟᱨ ᱚᱱᱟ ᱯᱞᱟᱥᱴᱤᱠ ᱠᱚ ᱵᱷᱩᱜᱟᱹᱜ ᱠᱟ ᱛᱟᱞᱟ ᱛᱟᱞᱟᱛᱮ ᱛᱟᱞᱟ ᱡᱟᱦᱟᱸ ᱨᱮ ᱵᱷᱩᱜᱟᱹᱜ ᱚᱱᱠᱟ ᱛᱮ ᱦᱟᱸᱜ ᱪᱟᱨᱟ ᱢᱟᱱᱮ ᱵᱮᱸᱜᱟᱲ ᱫᱟᱨᱮ ᱨᱚᱦᱚᱭ ᱢᱮᱱᱟᱜᱼᱟ᱾ ᱚᱱᱟ ᱫᱚ ᱡᱟᱦᱟᱸ ᱛᱤᱱᱟᱹᱜ ᱮ ᱫᱟᱜ ᱨᱮᱦᱚᱸ ᱵᱮᱸᱜᱟᱲ ᱵᱷᱤᱞᱤ ᱫᱚ ᱦᱟᱸᱜ ᱵᱟᱭ ᱨᱟᱹᱯᱩᱫ ᱫᱟ ᱦᱳᱭ ᱚᱱᱟ ᱯᱞᱟᱥᱴᱤᱠ ᱪᱮᱛᱟᱱ ᱨᱮ ᱫᱟᱜ ᱧᱩᱨᱩᱜ ᱠᱟᱱ ᱛᱟᱦᱮᱸᱫ ᱟᱫᱚ ᱱᱟᱞᱟ ᱛᱮᱜᱮ ᱡᱚᱛᱚ ᱫᱟᱜ ᱪᱟᱞᱟᱜ ᱠᱟᱱ ᱛᱟᱠᱚᱣᱟ ᱱᱚᱜ ᱱᱚᱝᱠᱟ ᱦᱟᱸᱜ ᱛᱤᱡᱩ ᱠᱚ ᱫᱤᱠ ᱫᱤᱭᱮ ᱦᱳᱭᱛᱳ ᱩᱱᱠᱩ ᱫᱚ ᱚᱱᱮ ᱨᱟᱱ ᱫᱚ ᱩᱱᱟᱹᱜ ᱵᱟᱠᱚ ᱵᱮᱵᱚᱦᱟᱨ ᱠᱟᱫᱟ ᱡᱟᱦᱟᱸ ᱳᱭ ᱥᱟᱭᱮᱱᱴᱤᱠ ᱠᱚᱣᱟᱜ ᱥᱮ ᱦᱟᱴ ᱠᱚ ᱧᱟᱢᱚᱜ ᱚᱱᱟ ᱫᱚ ᱵᱟᱝ ᱱᱩᱠᱩ ᱫᱚ ᱚᱱᱟ ᱟᱹᱛᱩ ᱚᱲᱟᱜ ᱦᱟᱸᱜ ᱨᱟᱱ ᱢᱩᱨᱜᱟᱹᱱ ᱥᱮ ᱚᱱᱟ ᱥᱩᱱᱩᱢ ᱠᱚᱜᱮ ᱠᱟᱱᱟ ᱦᱟᱸᱜ᱾ᱦᱤᱱᱟᱹᱱᱤᱭᱟᱹ ᱪᱮᱫ ᱥᱩᱱᱩᱢ ᱠᱚ ᱠᱚᱪᱟᱝ ᱛᱚ ᱚᱱᱟ ᱥᱩᱱᱩᱢ ᱠᱚᱛᱮ ᱜᱮ ᱦᱟᱸᱜ ᱩᱱᱠᱩ ᱩᱱᱠᱩ ᱛᱤᱡᱩ ᱠᱚᱛᱮ ᱠᱚ ᱨᱟᱱ ᱟᱠᱚᱣᱟ᱾ ᱟᱫᱚ ᱚᱱᱮ ᱡᱮ ᱚᱱᱟ ᱠᱟᱹᱴᱤᱡ ᱠᱷᱚᱱ ᱠᱚ ᱨᱟᱱ ᱮᱫ ᱛᱟᱦᱮᱸᱜ ᱟᱫᱚ ᱩᱱᱠᱩᱣᱟᱜ ᱫᱚ ᱢᱟᱱᱮ ᱩᱱᱟᱹᱜ ᱴᱟ ᱦᱟᱸᱜ ᱵᱟᱹᱲᱤᱡ ᱫᱚ ᱦᱟᱸᱜ ᱵᱟᱝ ᱧᱮᱞ ᱟᱠᱟ ᱠᱟᱱᱟ ᱟᱨ ᱡᱚ ᱠᱚᱦᱚᱸ ᱟᱹᱰᱤ ᱢᱚᱡᱽ ᱱᱟᱯᱟᱭ ᱱᱟᱯᱟᱭ ᱩᱰᱩᱠᱚᱜᱼᱟ ᱾ ᱠᱷᱮᱛ ᱠᱚᱨᱮ ᱠᱷᱚᱱ ᱥᱮ ᱯᱟᱹᱭᱠᱟᱹᱨ ᱠᱚ ᱦᱤᱡᱩᱜᱼᱟ᱾ ᱱᱚᱰᱮ ᱠᱷᱚᱱ ᱜᱮ ᱦᱟᱸᱜ ᱢᱟᱞ ᱠᱚ ᱛᱩᱞᱟᱹ ᱤᱫᱤ ᱛᱟᱠᱚᱣᱟ ᱦᱟᱸᱜ ᱾
ᱟᱪᱪᱷᱟ ᱟᱪᱪᱷᱟ ᱟᱪᱪᱷᱟ ᱾ ᱢᱟᱱᱮ ᱜᱚᱝᱠᱮ ᱟᱯᱮ ᱥᱮᱫ ᱫᱚ ᱟᱢ ᱡᱟᱦᱟᱸ ᱞᱮᱠᱟ ᱠᱟᱛᱷᱟᱢ ᱛᱷᱩᱛᱤ ᱠᱮᱜᱼᱟ ᱾ ᱟᱯᱮ ᱥᱮᱫ ᱫᱚ ᱡᱟᱹᱥᱛᱤ ᱠᱟᱭᱛᱮ ᱟᱯᱮ ᱚᱲᱟᱜ ᱨᱮᱱᱟᱜ ᱜᱚᱨᱣᱟ ᱨᱟᱱ ᱢᱩᱨᱜᱟᱹᱱ ᱛᱚ ᱟᱯᱮ ᱵᱮᱥᱤᱨ ᱵᱷᱟᱜᱽ ᱵᱮᱜᱟᱨ ᱯᱮ ᱪᱟᱥᱟ ᱟᱨᱠᱤ ᱡᱟᱦᱟᱸ ᱠᱟᱨᱛᱮ ᱵᱮᱥᱤ ᱢᱟᱱᱮ ᱛᱤᱡᱩ ᱠᱚᱫᱚ ᱵᱟᱠᱚ ᱛᱤᱡᱩᱭᱟ ᱥᱮ ᱱᱟᱯᱟᱭ ᱱᱟᱯᱟᱭ ᱢᱤᱫᱴᱮᱱ ᱯᱷᱚᱞᱚᱱ ᱠᱚ ᱦᱩᱭᱩᱜᱼᱟ ᱡᱚ ᱠᱚ ᱦᱩᱭᱩᱜᱼᱟ ᱾ ᱡᱮ ᱧᱮᱞ ᱛᱮᱦᱚᱸ ᱵᱮᱥ ᱠᱚ ᱧᱮᱞᱚᱜᱼᱟ ᱾ ᱟᱨ ᱡᱟᱦᱟᱸᱭ ᱠᱚ ᱨᱟᱥᱟᱭᱱᱤᱠ ᱛᱮ ᱥᱟᱨ ᱠᱚ ᱮᱢᱟᱜ ᱠᱟᱱᱟ ᱢᱟᱱᱮ ᱢᱤᱫ ᱜᱷᱟᱹᱲᱤᱡ ᱛᱮᱫᱚ ᱮᱥᱯᱨᱮ ᱠᱟᱛᱮ ᱢᱤᱫ ᱜᱷᱟᱹᱲᱤᱡ ᱛᱟᱦᱮᱱᱟ ᱟᱫᱚ ᱪᱟᱵᱟᱜ ᱠᱟᱱᱟ ᱟᱨᱚ ᱛᱤᱡᱩ ᱟᱨᱚᱢᱵᱚᱜ ᱠᱟᱱᱟ ᱱᱚ ᱱᱚᱝᱠᱟᱱᱟᱜ ᱢᱤᱫᱴᱟᱝ ᱪᱤᱛᱟᱨ ᱧᱟᱢᱚᱜ ᱠᱟᱱᱟ ᱥᱮ ᱪᱮ ᱜᱚᱝᱠᱮ?
ᱦᱳᱭ ᱜᱚᱝᱠᱮ ᱟᱨ ᱦᱚᱜᱚ ᱱᱟᱦᱜ ᱡᱟᱦᱟᱸ ᱨᱟᱥᱟᱭᱱᱤᱠ ᱥᱟᱨ ᱪᱮᱫ ᱛᱮᱵᱚᱱ ᱮᱢᱟᱜ ᱠᱟᱱᱟ ᱚᱱᱟ ᱨᱮᱫᱚ ᱦᱟᱸᱜ ᱢᱟᱱᱮ ᱚ ᱠᱟᱛᱮ ᱤᱧᱟᱜ ᱱᱤᱛᱚᱜᱹ ᱦᱟᱸᱜ ᱡᱟᱹᱯᱤᱫ ᱫᱤᱱ ᱫᱚ ᱱᱤᱛ ᱮᱢᱟ ᱫᱷᱤᱱᱟᱹᱝ ᱛᱮᱜᱮ ᱡᱩᱫᱤ ᱫᱟᱜ ᱠᱮᱫᱟᱭ ᱟᱫᱚ ᱚᱱᱟ ᱫᱚ ᱟᱨᱩᱵ ᱮᱱ ᱢᱮᱭᱟ ᱟᱫᱚ ᱟᱹᱭᱩᱵ ᱮᱱ ᱠᱷᱟᱱ ᱫᱚ ᱧᱮᱞ ᱢᱮ ᱦᱟᱸᱜ ᱯᱚᱨᱮᱨ ᱫᱤᱱ ᱥᱮ ᱜᱟᱯᱟ ᱛᱮᱜᱮ ᱦᱟᱸᱜ ᱵᱚᱱ ᱧᱮᱞ ᱠᱚᱣᱟ ᱟᱨᱚ ᱛᱤᱡᱩ ᱠᱚ ᱞᱟᱜᱟᱣ ᱠᱟᱱᱟ᱾ ᱟᱨ ᱱᱩᱠᱩ ᱫᱚ ᱮᱢᱚᱱ ᱵᱷᱟᱵ ᱨᱟᱱᱟᱜ ᱠᱟᱱᱟ ᱡᱟᱦᱟᱸ ᱥᱩᱱᱩᱢ ᱡᱟᱹᱛᱤᱭᱚ ᱨᱟᱱ ᱚᱱᱟ ᱫᱚ ᱦᱟᱸᱜ ᱦᱚᱭᱛᱚ ᱫᱟᱜ ᱨᱮᱦᱚᱸ ᱵᱟᱭ ᱥᱟᱵ ᱫᱚᱦᱚᱭᱮᱫᱟ ᱫᱟᱜ ᱫᱚ ᱦᱟᱸᱜ ᱚᱱᱟ ᱫᱚ ᱪᱷᱤᱴᱠᱟᱹᱣ ᱩᱰᱩᱠᱚᱜ ᱠᱟᱱᱟ᱾ ᱟᱫᱚ ᱚᱱᱟᱛᱮ ᱦᱟᱸᱜ ᱛᱤᱡᱩ ᱠᱚᱫᱚ ᱦᱟᱸᱜ ᱩᱱᱟᱹᱜ ᱪᱟᱲ ᱦᱟᱜ ᱫᱚ ᱵᱟᱠᱚ ᱞᱟᱜᱟᱣ ᱜᱚᱫᱚᱜ ᱠᱟᱱ ᱜᱮᱭᱟ᱾
ᱮᱠᱫᱟᱢ ᱮᱠᱫᱟᱢ ᱡᱟ ᱠᱟᱛᱷᱟᱢ ᱞᱟᱹᱭ ᱠᱟᱫᱟ ᱜᱚᱢᱠᱮ᱾
ᱟᱪᱪᱷᱟ ᱚᱞᱮ ᱥᱮᱡ ᱫᱚ ᱦᱟᱸᱜ ᱱᱚᱜᱼᱚᱭ ᱱᱤᱛᱚᱜ ᱠᱚᱦᱚᱸ ᱧᱮᱞᱚᱜ ᱠᱟᱱ ᱜᱮᱭᱟ ᱚᱱᱟ ᱠᱚ ᱦᱟᱸᱜ ᱯᱨᱟᱭ ᱠᱚ ᱪᱟᱨᱟ ᱧᱚᱜ ᱟᱠᱟᱫᱟ ᱪᱮᱫ ᱠᱚ ᱞᱟᱹᱭᱟ ᱠᱚᱯᱤ ᱯᱷᱩᱞ ᱠᱚᱯᱤ ᱵᱟᱸᱫᱷᱟ ᱠᱚᱯᱤ ᱠᱚ ᱪᱟᱨᱟ ᱜᱚᱫᱚᱜ ᱟᱠᱟᱫᱟ᱾ ᱟᱯᱮᱥᱮᱱ ᱫᱚ ᱚᱱᱟ ᱠᱚᱫᱚ ᱠᱚ ᱪᱟᱨᱟ ᱜᱚᱫ ᱟᱠᱟᱫᱟ ᱥᱮ ᱵᱟᱝ ᱦᱟᱸᱜ ᱜᱚᱝᱠᱮ?
ᱜᱚᱝᱠᱮ ᱟᱞᱮᱥᱮᱫ ᱫᱚ ᱚᱱᱠᱟᱱ ᱯᱟᱹᱭᱠᱟᱹᱨ ᱠᱚᱫᱚ ᱵᱟᱹᱱᱩᱜ ᱠᱚᱣᱟ ᱛᱚ᱾ᱩᱱᱠᱮ ᱢᱤᱫᱴᱮᱱ ᱵᱟᱨᱭᱟ ᱪᱷᱳᱴᱳ ᱠᱷᱟᱴᱳ ᱪᱟᱹᱥᱤ ᱪᱟᱥ ᱵᱟᱥ ᱚᱲᱟᱜ ᱨᱮ ᱡᱚᱢ ᱞᱟᱹᱜᱤᱫ ᱠᱩᱯᱤ ᱫᱚᱠᱚ ᱪᱟᱥᱟ᱾ᱪᱟᱥ ᱞᱟᱹᱜᱤᱫ ᱫᱚ ᱵᱟᱠᱚ ᱪᱟᱥᱟ ᱜᱚᱝᱠᱮ ᱚᱱᱠᱟ ᱫᱚ ᱵᱟᱝ
ᱦᱳᱭ ᱦᱳᱭ᱾ᱵᱟᱠᱷᱟᱱ ᱛᱚ ᱦᱟᱸᱜ ᱱᱤᱛᱚᱜ ᱫᱚ ᱦᱟᱸᱜ ᱠᱚᱯᱤ ᱠᱚ ᱥᱮ ᱯᱷᱩᱞ ᱠᱚᱯᱤ ᱥᱮ ᱵᱟᱸᱫᱷᱟ ᱠᱚᱯᱤ ᱠᱚ ᱪᱟᱥ ᱨᱮᱱᱟᱜ ᱥᱤᱡᱤᱱ ᱫᱚ ᱦᱟᱸᱜ ᱵᱟᱝ ᱠᱟᱱᱟ᱾ ᱱᱚᱜᱼᱚᱭ ᱡᱮ ᱱᱤᱛᱚᱜ ᱫᱚ ᱦᱟᱸᱜ ᱟᱱᱥᱤᱡᱤᱱ ᱨᱮᱠᱚ ᱪᱟᱥ ᱛᱟᱦᱮᱫ ᱚᱱᱟ ᱫᱚ ᱦᱟᱸᱜ ᱥᱚᱢᱯᱩᱨᱱᱚ ᱦᱟᱸᱜ ᱨᱟᱥᱟᱭᱱᱤᱠ ᱥᱮ ᱥᱟᱨ ᱠᱚ ᱫᱟᱨᱟᱭ ᱛᱮᱜᱮ᱾ ᱟᱫᱚ ᱚᱱᱟᱛᱮ ᱦᱟᱸᱜ ᱱᱤᱛᱚᱜ ᱤᱧ ᱧᱮᱞᱮᱫ ᱠᱚᱣᱟ ᱵᱟᱝᱢᱟ ᱟᱹᱰᱤ ᱢᱚᱸᱡᱽ ᱚᱱᱮ ᱚᱲᱟᱜ ᱡᱟᱦᱟᱸ ᱞᱮᱠᱟ ᱵᱚᱱ ᱵᱮᱱᱟᱣᱟ ᱚᱱᱠᱟᱜᱮ ᱦᱟᱸᱜ ᱯᱞᱟᱥᱴᱤᱠ ᱨᱮᱱᱟᱜ ᱚᱲᱟᱜ ᱠᱚ ᱵᱮᱱᱟᱣ ᱟᱠᱟᱫᱟ ᱟᱨ ᱚᱱᱟ ᱵᱷᱤᱛᱤᱨ ᱨᱮ ᱦᱟᱸᱜ ᱠᱚ ᱠᱚᱯᱤ ᱠᱚᱠᱚ ᱪᱟᱞᱟᱣ ᱠᱟᱫᱟ᱾ ᱟᱫᱚ ᱱᱚᱜᱼᱚ ᱱᱚᱠᱟ ᱦᱟᱸᱜ ᱱᱟᱥᱮ ᱱᱟᱥᱮ ᱦᱟᱸᱜ ᱢᱟᱱᱮ ᱢᱤᱫ ᱠᱟᱹᱴᱩᱵ ᱠᱟᱛᱮᱫ ᱫᱚ ᱚᱰᱳᱠ ᱟᱠᱟᱱ ᱛᱟᱠᱚᱣᱟ ᱟᱫᱚ ᱚᱱᱟ ᱠᱤᱪᱷᱩ ᱫᱤᱱ ᱥᱮ ᱟᱨ ᱢᱤᱫ ᱥᱚᱯᱛᱟᱦ ᱵᱟᱨ ᱥᱚᱯᱛᱟᱦ ᱦᱚᱸ ᱜᱟᱱ ᱛᱮ ᱜᱮ ᱦᱟᱸᱜ ᱨᱚᱦᱚᱭ ᱜᱟᱱᱚᱜᱼᱟ᱾ ᱦᱚᱭᱛᱚ ᱦᱟᱸᱜ ᱚᱱᱠᱟᱸ ᱴᱟᱱᱟ ᱡᱩᱫᱤ ᱵᱟᱭ ᱫᱟᱜᱟᱭ ᱟᱫᱚ ᱦᱟᱸᱜ ᱜᱚᱰᱟ ᱠᱚ ᱢᱮᱱᱟᱜ ᱜᱮᱭᱟ ᱦᱟᱸᱜ᱾ ᱟᱫᱚ ᱜᱚᱰᱟ ᱠᱚᱨᱮ ᱠᱚ ᱨᱚᱦᱚᱭ ᱠᱮᱫ ᱜᱮ᱾ ᱟᱫᱚ ᱩᱱᱠᱩ ᱫᱚ ᱱᱚᱜᱼᱚᱭ ᱡᱮ ᱱᱤᱛᱚᱜ ᱨᱮᱠᱚ ᱨᱚᱦᱚᱭ ᱫᱟ ᱥᱮ ᱟᱫᱚ ᱡᱚᱠᱷᱚᱱ ᱦᱟᱸᱜ ᱥᱚᱵᱽᱡᱤ ᱠᱚ ᱦᱟᱸᱜ ᱠᱚᱯᱤ ᱠᱚ ᱡᱟᱦᱟᱸ ᱯᱚᱨᱮ ᱛᱮ ᱦᱟᱸᱜ ᱥᱤᱡᱤᱱ ᱨᱮᱠᱚ ᱨᱚᱦᱚᱭᱟᱠᱚ᱾ ᱚᱱᱟ ᱠᱷᱚᱱ ᱫᱚ ᱱᱩᱠᱩ ᱫᱚ ᱦᱟᱸᱜ ᱞᱟᱦᱟ ᱛᱮ ᱠᱚ ᱩᱰᱩᱠ ᱛᱟᱦᱮᱸᱫ ᱠᱟᱹᱴᱤᱡ ᱫᱟᱢ ᱠᱟᱹᱣᱰᱤ ᱠᱚ ᱧᱟᱢ ᱜᱚᱫᱽ ᱜᱮᱭᱟ ᱦᱟᱸᱜ ᱱᱟᱯᱟᱭ ᱫᱷᱟᱨᱟ ᱜᱮ᱾